ᱦᱮᱞᱳ ᱜᱚᱢᱠᱮ
ᱦᱚᱭ ᱡᱚᱦᱟᱨ ᱡᱚᱦᱟᱨ ᱪᱮᱫ ᱞᱮᱠᱟ ᱢᱮ
ᱛᱟᱨᱯᱚᱨ ᱦᱮᱸ ᱵᱮᱥ ᱵᱟᱲᱟ ᱜᱤᱭᱟᱹᱧ ᱟᱢᱜᱮ ᱚᱠᱟ ᱞᱮᱠᱟ ᱦᱮᱱᱟᱜ ᱟᱠᱟᱫ ᱢᱮ ᱛᱟᱞᱟᱝᱟ ᱞᱟᱹᱭ ᱛᱟᱞᱟᱝ ᱢᱟ ᱜᱚᱢᱠᱮ ᱚᱠᱟᱨᱮ ᱦᱮᱱᱟᱜ ᱟᱠᱟᱜ ᱢᱮᱭᱟ ᱫᱚᱢᱮ ᱥᱟᱰᱮ ᱠᱟᱱᱫᱚ ᱦᱚᱭ ᱵᱟᱡᱟᱜ ᱠᱟᱱ ᱫᱚ
ᱦᱳᱭ ᱱᱚᱣᱟ ᱯᱟᱝᱠᱷᱟ ᱨᱮ ᱢᱮᱱᱟᱜ ᱞᱤᱧᱟᱹ ᱟᱫᱚ ᱟᱫᱚ ᱟᱹᱞᱤᱧ ᱵᱚᱱᱫᱚ ᱠᱟᱫᱟ ᱢᱟ ᱞᱟᱹᱭ ᱵᱤᱱ
ᱦᱳᱭ ᱦᱳᱭ ᱚᱱᱛᱮ ᱟᱞᱮ ᱥᱮᱫ ᱢᱟ ᱟᱹᱰᱤ ᱡᱳᱨ ᱨᱤᱢᱤᱞ ᱞᱮ ᱨᱟᱠᱟᱵ ᱟᱠᱟᱜᱫᱟ ᱧᱩᱛ ᱟᱹᱜᱩᱭᱮᱫ ᱫᱚ ᱫᱷᱟᱹᱨᱛᱤᱯᱩᱨᱤ ᱠᱚ ᱪᱮᱫ ᱪᱤᱠᱟᱹᱜ ᱠᱟᱱᱟ
ᱦᱳᱭ ᱟᱫᱚ ᱱᱚᱛᱮ ᱟᱞᱮᱥᱮᱫ ᱢᱟ ᱫᱚᱢᱮᱜᱮ ᱥᱤᱛᱩᱝ ᱠᱟᱜ-ᱟᱭ ᱞᱚᱞᱚ ᱵᱩᱡᱷᱟᱹᱜ ᱠᱟᱱᱟ
ᱥᱟᱹᱨᱤ ᱥᱮ ᱜᱚᱢᱠᱮ
ᱦᱳᱭ ᱥᱟᱨᱤ ᱥᱟᱨᱤ
ᱟᱞᱮᱥᱮᱫ ᱢᱟ ᱫᱟᱨᱮ ᱱᱟᱹᱲᱤ ᱠᱚ ᱮᱠᱵᱟᱨᱮ ᱞᱟᱹᱭᱮᱫ ᱦᱤᱡᱩᱜ ᱠᱟᱱᱟ ᱩᱱᱟᱹᱜ ᱡᱳᱨ-ᱮ ᱦᱚᱭ ᱟᱠᱟᱫᱟᱭ ᱟᱨ ᱵᱚᱛᱚᱨ ᱜᱮ ᱧᱮᱞᱚᱜ ᱠᱟᱱᱟ ᱢᱟᱱᱮ ᱧᱩᱛ ᱜᱮ ᱢᱚᱱᱮ ᱦᱩᱭᱩᱜ ᱠᱟᱱᱟ ᱡᱟᱱᱤᱡ ᱪᱚ ᱫᱷᱟᱹᱨᱛᱤᱯᱩᱨᱤ ᱫᱚ ᱩᱞᱴᱟᱹᱜ ᱠᱟᱱ ᱞᱮᱠᱟ ᱟᱹᱭᱠᱟᱹᱜ ᱠᱟᱱᱟ ᱾
ᱪᱷᱟ ᱪᱷᱟ ᱫᱟᱜᱟᱭ ᱡᱟᱱᱤᱡ
ᱫᱟᱜ ᱫᱚᱭ ᱫᱟᱜ ᱠᱟᱜ ᱜᱮᱭᱟᱭ ᱵᱟᱝ ᱫᱚ ᱵᱟᱝ ᱟᱞᱮ ᱫᱚ ᱥᱮᱛᱟᱜ ᱠᱷᱚᱱᱟᱜ ᱫᱟᱜ ᱟᱞᱮ ᱠᱟᱱ ᱜᱮᱭᱟ ᱱᱚᱛᱮ ᱫᱚ
ᱟᱪᱪᱷᱟ
ᱦᱳᱭ ᱜᱚᱢᱠᱮ ᱥᱤ ᱦᱚᱞᱟᱭ ᱥᱤᱛᱩᱝ ᱮᱫ ᱛᱟᱦᱮᱸᱫ ᱜᱮ ᱦᱚᱞᱟ ᱢᱚᱱᱮ ᱦᱩᱭᱩᱜ ᱠᱟᱱ ᱛᱟᱦᱮᱸᱫ ᱡᱮ ᱥᱤᱛᱩᱝ ᱯᱷᱟᱸᱠᱟᱭ ᱫᱚᱦᱚ ᱠᱟᱜ-ᱟᱭ ᱦᱮᱸᱥᱮ
ᱟᱪᱪᱷᱟ ᱱᱚᱛᱮ ᱢᱟ ᱞᱚᱞᱚ ᱜᱮ ᱟᱹᱭᱠᱟᱹᱜ ᱠᱟᱱᱟ ᱥᱤᱛᱩᱝ ᱛᱮ ᱟᱨ ᱚᱲᱟᱜ ᱠᱚᱨᱮᱜᱮ ᱯᱟᱝᱠᱷᱟ ᱠᱚᱨᱮᱜᱮ ᱛᱟᱦᱮᱸ ᱦᱩᱭᱩᱜ ᱠᱟᱱᱟ ᱟᱨ ᱫᱟᱨᱮ ᱵᱩᱴᱟᱹ ᱠᱚᱨᱮᱜᱮ
ᱟᱹᱜᱩ ᱢᱟᱥᱮ ᱪᱮᱫᱞᱮᱠᱟ ᱢᱤᱫᱴᱟᱝ ᱫᱷᱟᱹᱨᱛᱤ ᱨᱮᱜᱮ ᱪᱮᱫᱞᱮᱠᱟ ᱦᱮᱸᱥᱮ ᱚᱠᱟᱫᱷᱟᱨᱮ ᱚᱠᱟᱞᱮᱠᱟ ᱨᱤᱢᱤᱞ ᱨᱟᱠᱟᱵ ᱫᱟᱭ ᱚᱠᱟ ᱫᱷᱟᱨᱮ ᱫᱚᱭ ᱥᱤᱛᱩᱝ ᱫᱟᱭ ᱦᱮᱸ ᱥᱮ ᱚᱠᱟ ᱫᱷᱟᱨᱮ ᱫᱚ ᱜᱚᱨᱚᱢ ᱦᱮᱱᱟᱜ ᱟᱠᱟᱫᱟ
ᱦᱳᱭ ᱨᱮᱭᱟᱲ ᱛᱮ ᱦᱚᱲ ᱠᱚ ᱜᱚᱡᱩᱜ ᱠᱟᱱ ᱡᱟᱭᱜᱟ ᱠᱚᱨᱮ ᱡᱟᱭᱜᱟ ᱠᱚᱨᱮ ᱦᱚᱲ ᱞᱚᱞᱚ ᱛᱮᱠᱚ ᱜᱚᱡᱩᱜ ᱠᱟᱱᱟ ᱯᱚᱱᱟ
ᱦᱮᱸ
ᱱᱚᱣᱟ ᱫᱩᱱᱭᱟᱹᱨᱮ ᱪᱮᱫ ᱮᱢ ᱵᱩᱡᱽ ᱠᱮᱭᱟ ᱵᱚᱞᱮ ᱡᱮ ᱚᱠᱟᱨᱮ ᱪᱮᱫ ᱪᱤᱠᱟᱹᱜ-ᱟ
ᱦᱮᱸ ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱦᱮᱸᱥᱮ
ᱟᱨ ᱦᱚᱭ ᱡᱤᱣᱤ ᱦᱟᱥᱟ ᱦᱚᱲᱢᱚ ᱛᱤᱱᱨᱮ ᱛᱟᱦᱮᱱᱟ ᱵᱟᱝ ᱛᱟᱦᱮᱱᱟ ᱚᱱᱟ ᱨᱮᱭᱟᱜ ᱚᱠ ᱜᱮ ᱟᱦᱚᱢ ᱵᱩᱡᱽ ᱠᱮᱭᱟ ᱵᱚᱞᱮ
ᱴᱷᱤᱠ ᱴᱷᱤᱠ ᱠᱟᱛᱷᱟ ᱫᱚ ᱤᱱᱟᱹᱜ ᱜᱮ ᱠᱟᱱ ᱜᱮᱭᱟ ᱵᱟᱝ ᱫᱚ ᱛᱟᱦᱚᱞᱮ ᱟᱯᱮ ᱥᱮᱫ ᱫᱚ ᱟᱫᱚ ᱨᱚᱦᱚᱭ ᱠᱚᱫᱚ ᱛᱤᱱᱟᱹᱜ ᱥᱟᱺᱜᱤᱧ ᱛᱟᱦᱚᱞᱮ ᱢᱟᱲᱟᱝ ᱠᱟᱱᱟ
ᱦᱳᱭ ᱨᱚᱦᱚᱭ ᱠᱚᱫᱚ ᱱᱟᱦᱟᱜ ᱥᱟᱹᱨᱫᱤ ᱢᱟᱪᱷᱟ ᱜᱮ ᱦᱩᱭ ᱠᱟᱱᱟ
ᱟᱪᱪᱷᱟ ᱟᱨ ᱪᱮᱫ ᱦᱟᱥᱟ ᱠᱟᱱ ᱛᱟᱯᱮᱭᱟ ᱟᱯᱮ ᱫᱚ ᱟᱨᱟᱜ ᱦᱟᱥᱟ ᱥᱮ ᱢᱩᱨᱟᱹᱢ ᱦᱟᱥᱟ ᱥᱮ ᱫᱷᱤᱨᱤ ᱦᱟᱥᱟ ᱥᱮ ᱡᱮᱲᱮᱲ ᱦᱟᱥᱟ ᱥᱮ ᱵᱟᱞᱤ ᱦᱟᱥᱟ
ᱱᱚᱣᱟ ᱫᱚ ᱤᱭᱟᱹ ᱦᱟᱥᱟ ᱠᱟᱱ ᱛᱟᱞᱮᱭᱟ ᱟᱞᱮ ᱫᱚ ᱱᱚᱣᱟ ᱡᱮᱞᱮᱠᱟ ᱢᱮᱱ ᱠᱮᱭᱟ ᱢᱟᱱᱮ ᱦᱟᱥᱟ ᱜᱮᱭᱟ ᱵᱚᱞᱮ ᱡᱮ ᱱᱚᱸᱰᱮ ᱫᱚ ᱦᱟᱹ ᱛᱤᱞ ᱫᱷᱤᱨᱤ ᱠᱚᱫᱚ ᱵᱟᱹᱱᱩᱜ ᱜᱮᱭᱟ ᱦᱮᱸᱫᱮ ᱦᱟᱥᱟ ᱠᱟᱱᱟ ᱡᱟᱦᱟᱸ ᱠᱚ ᱱᱟᱹᱲᱩ ᱠᱚ ᱨᱟᱡᱽ ᱪᱟᱥᱟ ᱚᱱᱟ ᱞᱮᱠᱟ ᱚᱱᱟᱜ ᱮᱥᱮᱫ ᱦᱟᱥᱟ ᱠᱟᱱ ᱜᱮᱭᱟ ᱦᱳᱭ
ᱟᱪᱪᱷᱟ ᱦᱮᱲᱮ ᱦᱟᱥᱟ ᱫᱚ ᱞᱮᱭ ᱟᱠᱚ ᱛᱩᱞᱟᱹᱢ ᱪᱟᱥ ᱵᱷᱟᱹᱜᱤ ᱦᱩᱭᱩᱜᱼᱟ ᱥᱮ ᱪᱮᱫ ᱠᱚ ᱞᱟᱹᱭᱫᱟ?
ᱛᱩᱞᱟᱹᱢ ᱪᱟᱥ ᱵᱷᱟᱹᱜᱤ ᱦᱩᱭᱩᱜᱼᱟ ᱥᱮ ᱪᱮᱫ ᱦᱮᱸ ᱛᱩᱞᱟᱹᱢ ᱠᱚᱦᱚᱸ ᱠᱚ ᱪᱟᱥ ᱜᱮᱭᱟ ᱾ ᱟᱨ ᱱᱚᱣᱟ ᱥᱩᱯᱟᱹᱨᱤ ᱫᱟᱨᱮ ᱠᱚ ᱥᱮ ᱱᱚᱣᱟ ᱤᱭᱟᱹ ᱠᱚ ᱵᱚᱞᱮ ᱡᱚᱛᱚᱣᱟᱜ ᱜᱮ ᱪᱟᱥ ᱠᱚᱫᱚ ᱜᱟᱱᱚᱜ ᱱᱤᱭᱟᱹ ᱜᱟᱱ ᱫᱚ ᱾
ᱵᱟᱝ ᱟᱫᱚ ᱡᱚᱛᱚ ᱠᱷᱚᱱᱟᱜ ᱥᱟᱸᱜᱮ ᱥᱮ ᱵᱷᱟᱜᱮ ᱱᱟᱯᱟᱭ ᱦᱩᱭᱩᱜᱼᱟ ᱵᱟᱝᱢᱟᱠᱚ ᱞᱟᱹᱭᱟᱠᱚ ᱛᱩᱞᱟᱹᱢ ᱜᱮ ᱾
ᱦᱳᱭ ᱛᱩᱞᱟᱹᱢ ᱦᱚ ᱾
ᱡᱟᱦᱟᱸ ᱞᱮᱠᱟᱛᱮ ᱠᱟᱛᱷᱟ ᱞᱮᱠᱟ ᱞᱮᱠᱟᱛᱮ ᱫᱚᱭ ᱞᱟᱹᱭ ᱦᱚᱪᱚᱭᱟ ᱾ ᱟᱫᱚ ᱤᱧ ᱫᱚ ᱵᱟᱹᱧ ᱵᱟᱲᱟᱭᱟ ᱛᱚ ᱤᱧ ᱦᱚᱸ ᱪᱟᱥ ᱠᱟᱛᱮ ᱫᱚ ᱵᱟᱹᱧ ᱧᱮᱞ ᱠᱟᱫᱟ
ᱦᱳᱭ ᱤᱧᱦᱚᱸ ᱱᱟᱦᱟᱜ ᱧᱮᱞ ᱫᱚᱧ ᱧᱮᱞ ᱵᱟᱲᱟ ᱟᱠᱟᱜ ᱜᱮᱭᱟ ᱛᱩᱞᱟᱹᱢ ᱵᱚᱞᱮ ᱚᱱᱟ ᱪᱮᱫ ᱠᱚᱴᱚᱱ ᱥᱩᱛᱟᱹᱢ ᱪᱮᱫ ᱠᱚᱪᱚᱝ ᱠᱚ ᱵᱮᱱᱟᱣᱫᱟ
ᱦᱳᱭ
ᱠᱤᱪᱨᱤᱡ ᱥᱩᱛᱟᱹᱢ
ᱦᱳᱭ
ᱛᱩᱞᱟᱹᱢ ᱠᱚ ᱪᱟᱥ ᱚᱱᱟ ᱛᱮᱦᱚᱸ ᱫᱚᱢᱮ ᱨᱳᱡᱽᱜᱟᱨ ᱠᱚ ᱦᱩᱭᱩᱜ ᱠᱟᱱ ᱜᱮᱭᱟ ᱵᱚᱞᱮ ᱯᱚᱭᱥᱟᱭ ᱫᱟᱠᱚ ᱡᱩᱫᱤ ᱵᱟᱨ ᱯᱮ ᱵᱤᱜᱷᱟᱹ ᱡᱩᱫᱤᱢ ᱪᱟᱥ ᱫᱟᱲᱮᱭᱟᱜᱼᱟ ᱮᱱᱠᱷᱟᱱ ᱟᱭᱢᱟ ᱯᱚᱭᱥᱟ ᱚᱸᱰᱮ ᱠᱷᱚᱱ ᱵᱚᱞᱮ ᱨᱚᱡᱽᱜᱟᱨ ᱦᱩᱭᱩᱜ ᱠᱟᱱᱟ
ᱦᱳᱭ ᱦᱳᱭ ᱦᱳ ᱴᱷᱤᱠ ᱴᱷᱤᱠ ᱟᱫᱚ ᱜᱚᱝᱠᱮ ᱛᱟᱦᱚᱞᱮ ᱤᱭᱟᱹ ᱟᱯᱮ ᱫᱚ ᱚᱠᱟ ᱫᱤᱥᱚᱢ ᱫᱚ ᱚᱠᱟ ᱨᱮ ᱛᱟᱯᱮᱭᱟ ᱫᱤᱥᱚᱢ ᱦᱚᱸ
ᱱᱚᱛᱮ ᱫᱚ ᱟᱥᱟᱢ ᱟᱞᱮ ᱫᱚ
ᱟᱪᱪᱷᱟ ᱟᱪᱪᱷᱟ ᱟᱥᱟᱢ ᱵᱟᱝ ᱦᱩᱸ ᱟᱪᱪᱷᱟ ᱚᱱᱟ ᱦᱚᱸ ᱵᱟᱲᱟᱭ ᱠᱟᱛᱷᱟ ᱠᱟᱱ ᱜᱮ ᱟᱫᱚ ᱟᱯᱮ ᱥᱮᱫ ᱫᱚ ᱩᱱ ᱥᱚᱢᱚᱭᱮ ᱫᱟᱜ ᱮᱫ ᱛᱟᱦᱮᱸᱼᱟ ᱟᱞᱮ ᱥᱮᱫ ᱫᱚ ᱥᱮ ᱥᱤᱩᱛᱳᱝ ᱮᱫ ᱛᱟᱦᱮᱸᱜ ᱟᱭ ᱦᱮᱸ ᱥᱮ᱾ ᱢᱟᱲᱟᱝ ᱛᱮ ᱜᱟᱞᱢᱟᱨᱟᱣ ᱦᱩᱭᱩᱜ ᱠᱟᱱ ᱛᱟᱦᱮᱸᱜ ᱟᱨ ᱜᱚᱝᱠᱮ ᱠᱚ ᱛᱟᱠᱚ ᱥᱟᱶᱛᱮ
ᱟᱯᱮᱥᱮᱫ ᱫᱚᱭ ᱥᱤᱛᱩᱝᱼᱟ ᱟᱨ ᱱᱚᱛᱮ ᱫᱟᱜᱽ ᱠᱷᱟᱡ ᱫᱚ ᱵᱚᱞᱮ ᱚᱱᱛᱮ ᱥᱤᱛᱩᱝᱼᱟ ᱚᱱᱛᱮᱭ ᱫᱟᱜᱽ ᱠᱷᱟᱡ ᱫᱚ ᱱᱚᱛᱮ ᱥᱤᱛᱩᱜᱼᱟ᱾
ᱴᱷᱤᱠ ᱴᱷᱤᱠ ᱠᱟᱛᱷᱟ ᱫᱚ ᱤᱱᱟᱹᱜᱮ᱾ ᱦᱮᱸ ᱥᱮ ᱚᱱᱠᱟ ᱞᱮᱠᱟ ᱜᱮ ᱧᱮᱞ ᱦᱩᱭᱩᱜ ᱠᱟᱱᱟ ᱛᱚ, ᱟᱫᱚ ᱡᱚᱠᱷᱚᱱ ᱟᱯᱮᱥᱮᱫ ᱫᱚᱢᱮ ᱫᱟᱜ ᱫᱟᱭ ᱦᱩᱲᱩᱼᱼ ᱠᱚ ᱨᱚᱦᱚᱭ ᱥᱟ. ᱫ ᱟᱹᱜᱩ ᱜᱚᱫ ᱠᱟᱫᱟ ᱠᱚ ᱩᱱ ᱥᱚᱢᱚᱭ ᱧᱮᱞᱮᱫ ᱠᱟᱱᱟ ᱱᱚᱱᱛᱮ ᱫᱚ ᱟᱞᱮ ᱥᱮᱫ ᱫᱚ ᱫᱚᱢᱮ ᱥᱤᱛᱳᱝ ᱵᱟᱲᱟᱭᱮᱫ ᱛᱟᱦᱮᱸᱱ ᱟᱭ᱾ ᱟᱪᱪᱷᱟ᱾
ᱦᱳᱭ᱾
ᱚᱱᱠᱟ ᱵᱮᱯᱟᱨ ᱛᱟᱦᱞᱮ ᱫᱚᱼᱼ ᱠᱮ, ᱨᱚᱦᱚᱭ ᱠᱚᱫᱚ ᱡᱷᱚᱛᱚ ᱜᱮ ᱢᱩᱪᱟ. ᱛ ᱦᱩᱭ ᱠᱟᱱᱟ ᱛᱚ ᱵᱟᱝ?
ᱨᱚᱦᱚᱭ ᱠᱚᱫᱚ ᱱᱟᱦᱟᱜ ᱫᱟᱜ ᱞᱮᱠᱷᱟᱡ ᱫᱚ ᱨᱚᱦᱚᱭ ᱠᱚ ᱦᱩᱭᱩᱜ ᱠᱟᱱ ᱜᱮᱭᱟ᱾ ᱥᱤᱛᱩᱝ ᱡᱚᱦᱚᱜ ᱫᱚ ᱱᱟᱜ ᱵᱚᱞᱮ ᱫᱟᱜ ᱠᱚ ᱟᱸᱡᱮᱫ ᱜᱚᱫᱚᱜ ᱜᱮᱭᱟ᱾
ᱟᱪᱪᱷᱟ᱾
ᱟᱪᱪᱷᱟ, ᱚᱱᱛᱮ ᱟᱯᱮᱥᱮᱫ ᱫᱚ ᱢᱟᱱᱮ ᱪᱮᱫ ᱠᱚ ᱦᱩᱲᱩ ᱠᱚᱯᱮ ᱪᱟᱥ ᱜᱮᱭᱟ‌? ᱟᱫᱚ
ᱫᱚᱢᱮ ᱥᱟᱸᱜᱮ ᱫᱚ ᱵᱟᱝ ᱱᱟᱥᱮᱱᱟᱜ ᱜᱮ ᱢᱤᱫ-ᱵᱟᱨ ᱡᱟᱦᱟᱸᱞᱮ ᱱᱤᱛᱚᱜ ᱞᱮᱛᱟᱲ ᱜᱮ ᱨᱚᱦᱚᱭ ᱠᱟᱜ ᱨᱮᱜᱮ ᱦᱮᱱᱟᱜ ᱟᱠᱟᱫ ᱞᱮᱭᱟ ᱚᱱᱮ ᱵᱤᱫᱤ ᱮᱜᱟᱨᱚ᱾ ᱥᱚᱨᱱᱚ ᱦᱮᱸᱥᱮ, ᱛᱟᱨᱯᱚᱨ ᱪᱷᱚᱛᱨᱤᱥ ᱟᱱᱮ ᱜᱮᱲᱟ ᱪᱷᱚᱛᱨᱤᱥ᱾
ᱦᱩᱸ᱾
ᱟᱨ ᱤᱱᱟᱹ ᱛᱟᱭᱚᱢ ᱦᱮᱱᱟᱜ ᱠᱟᱜ ᱠᱷᱟᱱ ᱫᱚ ᱞᱚᱞᱟᱴ ᱦᱳᱲᱩ ᱦᱚᱸ ᱚᱠᱚᱭ ᱠᱚᱫᱚ ᱠᱚ ᱪᱟᱥ ᱜᱮᱭᱟ᱾ ᱴᱮᱱ ᱴᱮᱱ ᱠᱚ
ᱦᱩᱸ᱾ ᱟᱪᱪᱷᱟ, ᱦᱩᱲᱩ ᱠᱚᱦᱚᱸ ᱟ. ᱱᱟᱹᱲᱤᱜᱤᱧ ᱟᱸᱡᱚᱢ ᱮᱫᱟ ᱵᱚᱞᱮ ᱟᱯᱮ ᱥᱮᱱᱟᱜ ᱦᱩᱲᱩ᱾ ᱪᱮᱫ ᱠᱚ ᱥᱚᱨᱱᱚ ᱥᱚᱨᱱᱚ ᱫᱚ ᱱᱚᱛᱮ ᱦᱚᱸᱠᱚ ᱪᱟᱥ ᱜᱮᱭᱟ᱾ ᱚᱱᱟ ᱫᱩᱫᱷ ᱠᱚᱞᱚᱢ ᱠᱚ ᱢᱮᱛᱟᱜ ᱠᱟᱱᱟ ᱟᱨᱦᱚᱸ ᱟᱨᱚ ᱵᱟ. ᱫᱷᱟᱹᱭ ᱦᱩᱲᱩ ᱢᱮᱱᱟᱜᱼᱟ᱾ ᱛᱮ ᱟᱨᱟᱜ ᱦᱩᱲᱳ ᱢᱮᱱᱟᱜᱼᱟ, ᱵᱚᱜᱽ ᱦᱩᱲᱳ ᱢᱮᱱᱟᱜᱼᱟ, ᱦᱮᱸᱫᱮ ᱦᱩᱲᱩ ᱢᱮᱱᱟᱜᱼᱟ, ᱟᱨᱼᱼ ᱨᱚᱧᱡᱤᱛ
ᱦᱩᱸ ᱦᱩᱸ ᱦᱩᱸ
ᱦᱚᱸ ᱚᱱᱟ ᱠᱚᱦᱚᱸ ᱪᱟᱥ
ᱟᱪᱪᱷᱟ ᱟᱪᱪᱷᱟ ᱾ ᱟᱫᱚ ᱪᱮᱫ ᱞᱮᱠᱟ ᱚᱱᱛᱮ ᱫᱟᱢ ᱫᱚᱨ ᱠᱚᱫᱚ ᱪᱮᱫ ᱞᱮᱠᱟ ᱧᱟᱢᱚᱜ ᱠᱟᱱᱟ?
ᱦᱚᱸ ᱚᱱᱟ ᱢᱚᱱ ᱨᱮ ᱟᱭᱢᱟ ᱞᱮᱠᱟ ᱢᱮᱱᱟᱜᱼᱟ ᱦᱩᱲᱩ ᱦᱤᱥᱟᱹᱵᱽ ᱫᱟᱢ ᱚᱱᱟ ᱾ ᱵᱟᱝ ᱛᱚ ᱱᱚᱣᱟ ᱵᱷᱚᱠ ᱦᱩᱲᱩ ᱫᱚ ᱫᱚᱢᱮ ᱫᱟᱢ ᱜᱮᱭᱟ ᱵᱚᱞᱮ ᱟᱨ ᱱᱚᱣᱟ ᱠᱚᱫᱚ ᱚᱱᱠᱟ ᱟᱴᱥᱚ ᱴᱟᱠᱟ ᱢᱚᱱ, ᱦᱟᱡᱟᱨ ᱴᱟᱠᱟ ᱢᱚᱱ ᱚᱱᱟ ᱞᱮᱠᱟ ᱵᱟᱨᱚᱥᱚ ᱚᱱᱠᱟ ᱟᱭᱢᱟ ᱞᱮᱠᱟ ᱫᱟᱢ ᱢᱮᱱᱟᱜᱼᱟ ᱾
ᱦᱳᱭ ᱦᱳᱭ ᱾ ᱟᱯᱮ ᱥᱮᱫ ᱫᱚ ᱠᱩᱭᱤᱱᱴᱟᱞ ᱫᱚ ᱵᱟᱝ ᱦᱩᱭᱩᱜᱼᱟ ᱵᱟᱝ? ᱦᱩᱸ ᱟᱪᱪᱷᱟ ᱛᱤᱱᱟᱹᱜ ᱢᱚᱱ ᱥᱚᱢᱟᱱ ᱢᱤᱫ ᱠᱩᱭᱤᱱᱴᱚᱞ ᱦᱩᱭᱩᱜᱼᱟ?
ᱪᱚᱞᱞᱤᱥ ᱠᱮᱡᱤ ᱨᱮ ᱢᱤᱫ ᱢᱚᱱ᱾
ᱟᱪᱪᱷᱟ ᱟᱪᱪᱷᱟ ᱢᱟᱱᱮ ᱥᱟᱵ ᱫᱟᱲᱮᱭᱟᱭ ᱟᱢ ᱵᱟᱨ ᱟᱹᱲᱟᱹᱭ ᱢᱚᱱ ᱠᱷᱟᱱ ᱜᱮ ᱢᱤᱫ ᱠᱩᱭᱤᱱᱴᱟᱞ
ᱦᱳᱭ ᱦᱳᱭ
ᱟᱴᱥᱚ ᱥᱳᱞᱳ ᱦᱮᱸ ᱴᱷᱤᱠᱹᱟᱱ ᱜᱮᱭᱟ ᱾ ᱛᱟᱦᱚᱞᱮ ᱫᱟᱢ ᱵᱚᱨᱜᱚᱨ ᱠᱚᱫᱚ ᱢᱚᱴᱟ ᱢᱩᱴᱤ ᱢᱤᱫ ᱜᱮ ᱧᱚᱜ ᱨᱮᱜᱮ ᱦᱮᱱᱟᱜ ᱟᱠᱟᱫ ᱛᱟᱵᱚᱱᱟ ᱵᱟᱝ?
ᱦᱳᱭ ᱤᱱᱠᱟᱹ ᱜᱮ ᱠᱚᱢ ᱵᱤᱥᱼ
ᱴᱷᱤᱠ ᱟᱫᱚ ᱟᱞᱮ ᱫᱚᱢᱟ ᱵᱮᱝᱜᱚᱞ ᱨᱮᱜᱮ ᱱᱚᱜᱼᱚ ᱱᱚᱭᱟ ᱫᱷᱟᱨᱮ ᱡᱟᱦᱟᱸ ᱦᱩᱜᱞᱤ ᱡᱮᱞᱟ ᱫᱷᱟᱨᱮ ᱧᱮᱞᱚᱜᱚᱜᱼᱟ ᱩᱱᱠᱩ ᱫᱷᱟᱨᱮ ᱫᱚ ᱵᱷᱮᱜᱟᱨ ᱜᱮ ᱪᱮᱫ ᱦᱩᱲᱩ ᱪᱚᱠᱚᱼ ᱠᱚ ᱨᱚᱦᱚᱭᱟ, ᱩᱱᱠᱩ ᱫᱷᱟᱨᱮ ᱫᱚ ᱢᱟᱱᱮ ᱡᱟᱦᱟᱸ ᱫᱚ ᱦᱩᱭᱩᱜ ᱠᱟᱱᱟ ᱰᱮᱲ ᱢᱚᱱ ᱨᱮ ᱡᱟᱹᱱᱤᱡ ᱪᱚ ᱯᱚᱸᱪᱤᱥ ᱥᱚ ᱴᱟᱠᱟ ᱰᱮᱲ ᱢᱚᱱ ᱨᱮ ᱩᱱᱠᱩ ᱥᱮᱫ ᱫᱚ ᱟᱫᱚ ᱪᱮᱫ ᱦᱩᱲᱩ ᱠᱚ ᱨᱚᱦᱚᱭᱟ ᱚᱱᱟ ᱜᱮ ᱤᱧ ᱦᱚᱸ ᱵᱟᱹᱧ ᱵᱟᱲᱟᱭᱟ᱾ ᱟᱫᱚ ᱟᱸᱡᱚᱢ ᱠᱟᱜ ᱠᱚᱣᱟᱧ ᱟᱫᱚ ᱠᱩᱞᱤ ᱦᱚᱸ ᱵᱟᱝ ᱦᱩᱭ ᱟᱠᱟᱱᱟ ᱦᱮᱸᱥᱮ ᱾
ᱟᱪᱪᱷᱟ ᱟᱪᱪᱷᱟ
ᱟᱨ ᱦᱩᱲᱩ ᱦᱚᱸ ᱟᱹᱰᱤ ᱢᱚᱡᱽ ᱜᱮᱠᱚ ᱦᱩᱭ ᱦᱚᱪᱚ ᱫᱟᱲᱮᱭᱟᱜᱼᱟ ᱾ ᱚᱱᱟ ᱦᱚᱛᱮ ᱛᱮᱜᱮ ᱧᱮᱞ ᱠᱚᱢ ᱥᱮ ᱟᱹᱛᱩ ᱫᱤᱥᱚᱢ ᱨᱮᱱ ᱦᱚᱲ ᱱᱟᱢᱟᱞ ᱠᱟᱛᱷᱟ ᱵᱟᱵᱚᱱ ᱞᱟᱹᱭ ᱜᱮᱭᱟ ᱚᱱᱟ ᱱᱟᱢᱟᱞ ᱠᱟᱛᱷᱟ ᱫᱚ ᱚᱱᱟ ᱫᱷᱟᱨᱮ ᱠᱚ ᱪᱟᱞᱟᱜ ᱛᱟᱦᱮᱸᱜ ᱠᱟᱹᱢᱤᱭᱟ ᱚᱱᱟ ᱜᱮᱛᱚᱧ ᱞᱟᱹᱭ ᱫᱟ ᱫᱤᱥᱚᱢ ᱨᱮᱱ ᱦᱚᱲ ᱱᱟᱢᱟᱞ ᱠᱟᱹᱢᱤ ᱠᱚ ᱪᱟᱞᱟᱜ ᱠᱟᱱᱟ ᱢᱟᱱᱮ ᱚᱸᱰᱮ ᱫᱚ ᱰᱷᱟᱹᱨ ᱜᱮᱭᱟ ᱢᱟᱭᱱᱮ ᱥᱮ ᱵᱮᱛᱚᱱ ᱠᱚᱦᱚᱸ ᱦᱮᱸ ᱠᱟᱹᱢᱤ ᱠᱟᱹᱥᱱᱤ ᱨᱮᱱᱟᱜ ᱟᱫᱚ ᱤᱱᱟᱹ ᱞᱮᱠᱟ ᱨᱮᱜᱮ ᱧᱮᱞᱚ ᱜᱚᱜ ᱠᱟᱱᱟ ᱩᱱᱠᱩ ᱚᱱᱟ ᱵᱮᱛᱚᱱ ᱛᱮ ᱦᱚᱲ ᱠᱟᱹᱢᱤ ᱦᱚᱪᱚ ᱠᱟᱛᱮᱜ ᱦᱚᱸ ᱪᱤᱠᱟᱹ ᱞᱮᱠᱟ ᱛᱮ ᱟᱠᱚᱣᱟᱜ ᱞᱟᱵᱷ ᱛᱟᱦᱮᱱ ᱠᱟᱱ ᱛᱟᱠᱚᱣᱟ? ᱟᱵᱚ ᱢᱟ ᱱᱚᱰᱮ ᱫᱤᱥᱚᱢ ᱨᱮᱦᱚᱸ ᱵᱚᱱ ᱪᱟᱥᱮᱫ ᱜᱮᱭᱟ ᱢᱮᱱ ᱠᱷᱟᱱ ᱧᱮᱞᱚᱜᱚᱜ ᱠᱟᱱᱟ ᱟᱵᱚᱣᱟᱜ ᱪᱟᱥ ᱨᱮᱫᱚ ᱟᱵᱚ ᱞᱟᱵᱷ ᱵᱟᱵᱚᱱ ᱫᱤᱥᱟᱹᱭ ᱫᱟ ᱾ ᱤᱧ ᱚᱱᱟ ᱜᱮ ᱵᱟᱝ ᱤᱧ ᱵᱩᱡᱼ ᱵᱩᱡᱷᱟᱹᱣ ᱫᱟᱲᱮᱭ ᱠᱟᱱᱟ ᱾ ᱚᱠᱟ ᱞᱮᱠᱟ ᱵᱷᱟᱵ ᱛᱮ ᱩᱱᱠᱩ ᱠᱚ ᱪᱟᱥ ᱵᱟᱥ ᱫᱟ ᱟᱨ ᱟᱵᱚ ᱚᱠᱟ ᱞᱮᱠᱟ ᱛᱮᱵᱚᱱ ᱪᱟᱥ ᱵᱟᱥ
ᱦᱚᱸ ᱚᱱᱟ ᱫᱚ ᱡᱟᱦᱟᱸᱭ ᱠᱚ ᱪᱟᱥᱚᱜ ᱠᱟᱱᱟ ᱵᱚᱞᱮ ᱩᱱᱠᱩ ᱫᱚ ᱱᱟᱦᱟᱜ ᱠᱚᱞ ᱠᱚᱞᱟᱴ ᱠᱟᱜᱼᱟ ᱠᱚ, ᱦᱤᱥᱟᱹᱵᱽ ᱩᱰᱩᱠ ᱠᱟᱜᱼᱟ ᱵᱚᱞᱮ ᱡᱮ ᱢᱤᱫ ᱢᱚᱱ ᱮᱸᱜ ᱢᱤᱫ ᱢᱤᱫ ᱵᱤᱜᱷᱟᱹ ᱨᱮ ᱼ ᱢᱤᱫ ᱵᱤᱜᱷᱟᱹ ᱨᱮ ᱡᱩᱫᱤ ᱫᱚᱥ ᱢᱚᱱ ᱯᱚᱱᱫᱽᱨᱚ ᱢᱚᱱ ᱡᱩᱫᱤ ᱦᱩᱲᱩ ᱦᱩᱭᱩᱜᱼᱟ ᱚᱱᱟ ᱨᱮ ᱡᱟᱦᱟᱸ ᱞᱮᱵᱷᱟᱨ ᱪᱟᱨᱡᱽ ᱯᱟᱲᱟᱜ ᱠᱟᱱᱟ ᱡᱟᱦᱟᱸ ᱠᱚ ᱠᱟᱹᱢᱤ ᱦᱚᱲ ᱚᱱᱟ ᱨᱮ ᱛᱤᱱᱟᱹᱜ ᱠᱷᱚᱨᱚᱪ ᱪᱟᱞᱟᱜ ᱠᱟᱱᱟ ᱥᱟᱨ ᱠᱚᱛᱮ ᱛᱤᱱᱟᱹᱜ ᱠᱷᱚᱨᱚᱪ ᱪᱟᱞᱟᱜ ᱠᱟᱱᱟ ᱚᱱᱟ ᱠᱚ ᱡᱚᱛᱚ ᱡᱚᱛᱚ ᱢᱤᱞᱟᱹᱣ ᱠᱟᱛᱮ ᱢᱟᱱᱮ ᱩᱱᱠᱩ ᱫᱚ ᱢᱟᱱᱮ ᱛᱤᱱᱟᱹᱜ ᱯᱟᱨᱥᱮᱱ ᱪᱚᱝ ᱢᱟᱱᱮ ᱞᱟᱵᱷ ᱧᱮᱞ ᱧᱟᱢ ᱟᱠᱟᱜᱼᱟ ᱟᱨ ᱚᱱᱟ ᱦᱤᱥᱟᱹᱵ ᱛᱮ ᱢᱟᱱᱮ ᱠᱚ ᱠᱟᱹᱢᱤ ᱠᱟᱱᱟ ᱢᱟᱱᱮ
ᱟᱨ ᱟᱵᱚ ᱫᱚ ᱢᱟᱱᱮ ᱦᱚᱲ ᱠᱚᱫᱚᱢ ᱱᱟᱢᱟᱞ ᱠᱟᱹᱢᱤ ᱫᱚᱢᱮ ᱠᱚ ᱠᱩᱥᱤᱭᱟᱜ ᱛᱟᱵᱚᱱᱟ᱾ ᱡᱮᱞᱮᱠᱟᱢ ᱢᱮᱱ ᱠᱮᱜ-ᱟ ᱟᱵᱚ ᱫᱚ ᱦᱤᱥᱟᱹᱵᱽ ᱴᱷᱤᱠ ᱵᱚᱱ ᱵᱟᱰᱟᱭᱟ ᱦᱟᱥᱟ ᱡᱟᱜᱟᱢᱟ ᱢᱮᱱᱟᱜ ᱛᱟᱵᱚᱱ ᱜᱮᱭᱟ᱾ ᱟᱫᱚ ᱡᱤᱱᱤᱥ ᱫᱚ ᱪᱮᱫ ᱪᱮᱠᱟᱜ ᱠᱟᱱᱟ? ᱟᱵᱚ ᱫᱚ ᱢᱟᱱᱮ ᱚᱱᱟ ᱦᱤᱥᱟᱹᱵ ᱵᱚᱞᱮ ᱢᱤᱫ ᱵᱤᱜᱷᱟᱹᱨᱮ ᱢᱤᱫ ᱵᱤᱜᱷᱟᱹᱨᱮ ᱛᱤᱱᱟᱹᱜ ᱯᱷᱚᱥᱚᱞ ᱤᱧ ᱨᱟᱠᱟᱵᱟ ᱚᱱᱟ ᱨᱮᱭᱟᱜ ᱴᱷᱤᱠ ᱢᱚᱛᱚ ᱦᱤᱥᱟᱹᱵᱽ ᱵᱟᱹᱱᱩᱜᱼᱟ᱾ ᱫᱚᱥᱟᱨ ᱠᱟᱛᱷᱟ ᱦᱩᱭᱩᱜ ᱠᱟᱱᱟ ᱯᱚᱭᱥᱟ ᱴᱟᱠᱟ ᱵᱚᱱ ᱦᱟᱨᱚᱱ ᱜᱮᱛᱮ ᱟᱵᱚ ᱫᱚ ᱡᱟᱦᱟᱸᱭ ᱠᱟᱢᱞᱟ ᱠᱚ ᱵᱟᱵᱚᱱ ᱞᱟᱜᱟᱣ ᱫᱟᱲᱮ ᱠᱚ ᱠᱟᱱᱟ᱾ ᱟᱫᱚ ᱚᱱᱟ ᱛᱮᱦᱚᱸ ᱢᱟᱱᱮ ᱟᱵᱚ ᱵᱚᱱ ᱦᱮᱸ ᱨᱮᱸᱜᱮᱡᱚᱜ ᱠᱟᱱᱟ ᱢᱟᱱᱮ ᱟᱫᱚ ᱡᱤᱱᱤᱥ ᱛᱮᱜ ᱦᱩᱭᱩᱜ ᱠᱟᱱᱟ ᱱᱤᱛᱳᱜ ᱢᱟᱱᱮ ᱱᱟᱢᱟᱞ ᱠᱟᱹᱢᱤ ᱦᱚᱲ ᱡᱟᱹᱥᱛᱤ ᱠᱚ ᱪᱟᱞᱟᱜ ᱠᱟᱱᱟ ᱦᱟᱥᱟ ᱡᱟᱭᱜᱟ ᱚᱲᱟᱜ ᱫᱩᱣᱟᱹᱨ ᱵᱟᱹᱜᱤ ᱠᱟᱛᱮᱫ ᱟᱫᱚ ᱱᱚᱝᱠᱟ ᱛᱮᱫᱚ ᱦᱟᱸᱜ ᱞᱤᱧ ᱩᱭᱦᱟᱹᱨᱫᱟ, ᱟᱵᱚ ᱫᱚ ᱡᱟᱭᱡᱩᱜᱽ ᱫᱚ ᱱᱚᱝ ᱚᱠᱟ ᱫᱚ ᱟᱢ ᱟᱹᱥᱩᱞ ᱠᱚᱜᱼᱟ ᱵᱚᱞᱮ ᱡᱮ ᱵᱟᱨᱦᱮ ᱫᱤᱥᱚᱢ ᱨᱮᱫᱚ ᱱᱤᱛᱚᱜ ᱵᱚᱞᱮ ᱚᱱᱟ ᱴᱮᱠ ᱴᱮᱠᱱᱳᱞᱚᱡᱤ ᱥᱟᱵ ᱨᱟᱠᱟᱵ ᱡᱟᱹᱨᱩᱲ ᱚᱱᱟ ᱵᱚᱞᱮ ᱡᱮ ᱟᱵᱚ ᱦᱚᱸ ᱩᱱᱠᱩ ᱞᱮᱠᱟ ᱡᱮᱢᱚᱱ ᱵᱚᱱ ᱪᱟᱥᱚᱜ ᱟᱨ ᱢᱟᱱᱮ ᱵᱚᱱ ᱨᱳᱡᱽᱜᱟᱨ
ᱦᱩᱸ
ᱵᱟᱝᱠᱷᱟᱱ ᱢᱟᱱᱮ ᱪᱮᱫ ᱪᱤᱠᱟᱹᱜᱼᱟ ᱢᱟᱱᱮ ᱦᱟᱯᱮᱱ ᱫᱤᱱ ᱨᱮ ᱡᱚᱢᱟᱜ ᱠᱚᱦᱚᱸ ᱵᱚᱱ ᱦᱟᱨᱚᱱᱚᱜᱼᱟ᱾ ᱠᱟᱹᱢᱤ ᱠᱚᱵᱚᱱ ᱚᱲᱟᱜ ᱨᱮᱭᱟᱜ ᱠᱟᱹᱢᱤ ᱠᱚᱦᱚᱸ ᱵᱟᱝ ᱧᱮᱞᱚᱜᱚᱜᱼᱟ᱾
ᱴᱷᱤᱠ ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱟᱫᱚ ᱢᱟ ᱚᱠᱚᱭ ᱛᱮ ᱚᱠᱚᱭ ᱪᱮᱫ ᱮᱢ ᱢᱮᱛᱟᱭᱟ ᱪᱮᱫ ᱞᱮᱠᱟᱢ ᱵᱩᱡᱷᱟᱹᱣᱮᱭᱟ ᱦᱮᱸ ᱥᱮ ᱵᱟᱝ? ᱟᱫᱚ ᱟᱵᱚ ᱫᱚ ᱦᱤᱥᱟᱹᱵ ᱠᱚ ᱵᱟᱹᱱᱩᱜ ᱠᱟᱜ ᱛᱟᱵᱚᱱᱟ ᱛᱚ ᱥᱟᱱᱟᱢ ᱞᱮᱠᱟᱱᱟᱜ ᱦᱮ ᱥᱮ ᱤᱱᱟᱹ ᱦᱩᱭᱩᱜ ᱠᱟᱱᱟ ᱢᱮᱱ ᱠᱟᱛ ᱟᱨ ᱦᱳᱭ ᱦᱚᱸ ᱩᱱᱠᱩ ᱫᱚᱠᱚ ᱦᱳᱭ ᱦᱚᱪᱚ ᱫᱟᱲᱮᱭᱟᱜᱼᱟ ᱠᱚ ᱪᱤᱠᱟᱹ ᱞᱮᱠᱟ ᱡᱮ ᱚᱱᱠᱟ ᱦᱩᱭᱩᱜ ᱛᱟᱠᱚᱣᱟ ᱚᱱᱟᱜᱮ ᱵᱟᱝ ᱵᱩᱡᱩᱜᱚᱜ ᱚ
ᱦᱚᱸ ᱚᱱᱟ ᱫᱚ ᱦᱟᱥᱟ ᱠᱚ ᱯᱚᱨᱤᱠᱷᱟ ᱞᱟᱦᱟᱭᱟ ᱵᱚᱞᱮ ᱡᱮ ᱱᱚᱸᱰᱮᱱᱟᱜ ᱦᱟᱥᱟ ᱚᱠᱟᱨᱮ ᱪᱮᱫ ᱞᱮᱠᱟ ᱯᱷᱚᱥᱚᱞ ᱨᱟᱠᱟᱵᱚᱜ-ᱟ? ᱚᱱᱟ ᱦᱚᱸ ᱱᱮᱛᱟᱨ ᱫᱚ ᱯᱚᱨᱤᱠᱠᱷᱟ ᱡᱟᱹᱨᱩᱲ ᱠᱟᱱᱟ ᱵᱚᱞᱮ᱾ ᱫᱚᱥᱟᱨ ᱚᱱᱟ ᱥᱟᱨ ᱡᱟᱦᱟᱸᱢ ᱪᱟᱥᱟ ᱚᱱᱟᱨᱮ ᱥᱟᱨ ᱞᱟᱜᱟᱣ ᱦᱚᱸ ᱡᱟᱹᱨᱩᱲ ᱢᱮᱱᱟᱜᱼᱟ᱾
ᱦᱩᱸ
ᱟᱨ ᱢᱟᱱᱮ ᱡᱚᱛᱚᱱ ᱦᱚᱸ ᱵᱚᱞᱮ ᱟᱹᱰᱤ ᱵᱮᱥ ᱠᱚ ᱡᱚᱛᱚᱱ ᱠᱚ ᱵᱟᱲᱟᱭᱟ ᱵᱚᱞᱮ ᱴᱟᱜ ᱠᱚᱫᱟ
ᱦᱩᱸ ᱦᱩᱸ
ᱚᱱᱟ ᱞᱮᱠᱟᱛᱮ ᱟᱨ ᱟᱵᱚ ᱫᱚᱵᱚᱱ ᱪᱟᱥ ᱜᱤᱰᱤ ᱠᱟᱫᱟ᱾ ᱡᱟᱦᱟᱸᱱ ᱧᱮᱞ ᱵᱟᱹᱱᱩᱜᱼᱟ ᱜᱟᱹᱭᱼ ᱰᱟᱝᱨᱟ ᱦᱚᱸᱠᱚ ᱵᱚᱞᱚᱜᱼᱟ, ᱮᱴᱮᱫ ᱨᱮᱭᱟᱜ ᱴᱷᱤᱠᱟᱹ ᱵᱟᱹᱱᱩᱜ ᱛᱟᱵᱚᱱᱟ᱾
ᱦᱮᱸ ᱤᱱᱟᱹ ᱛᱟᱭᱚᱢ ᱮᱴᱟᱜ ᱫᱚ ᱵᱟᱹᱧ ᱞᱟᱹᱭᱫᱟ ᱚᱱᱟ ᱨᱳᱜᱽ ᱚᱯᱷᱤᱠ ᱨᱳᱜ ᱡᱟᱦᱟᱸ ᱵᱚᱱ ᱢᱮᱛᱟᱜ ᱠᱟᱱ ᱫᱚ ᱨᱳᱜᱽ ᱴᱷᱮᱱ ᱠᱷᱚᱱᱟᱜ ᱡᱟᱦᱟᱸ ᱞᱮᱠᱟ ᱟᱠᱚ ᱡᱟᱸᱜᱮ ᱫᱟᱨᱟᱢ ᱫᱟᱲᱮᱜ ᱠᱟᱱᱟ ᱠᱚ ᱦᱩᱲᱩ ᱠᱚ ᱚᱱ ᱚᱱᱟ ᱟᱵᱚ ᱚᱱᱟ ᱵᱟᱲᱟᱭ ᱵᱟᱹᱱᱩᱜ ᱠᱟᱫ
ᱵᱟᱰᱟᱭ ᱵᱟᱹᱱᱩᱜ ᱛᱟᱵᱚᱱᱟ ᱦᱳᱭ
ᱮᱠᱵᱟᱨᱮ ᱴᱷᱤᱠ ᱠᱟᱛᱷᱟ ᱮᱠᱵᱟᱨᱮ ᱱᱚᱣᱟ ᱤᱧ ᱦᱚ ᱱᱚᱣᱟ ᱨᱮᱜᱮ ᱤᱧᱟᱹᱜ ᱠᱩᱠᱞᱤ ᱫᱚ ᱥᱮ ᱤᱧᱟᱹᱜ ᱵᱟᱰᱟᱭᱚᱜ ᱠᱟᱱᱟ᱾ ᱟᱫᱚ ᱤᱧᱦᱚᱸ ᱱᱤᱛᱚᱜ ᱪᱟᱥ ᱠᱟᱹᱢᱤ ᱨᱮᱫᱚ ᱟᱨᱤᱧ ᱠᱟᱹᱢᱤ ᱫᱟᱲᱮᱜᱼᱟ ᱥᱮ ᱟᱨᱤᱧ ᱟᱬᱜᱚᱱᱟ ᱜᱚᱝᱠᱮ᱾ ᱟᱫᱚ ᱤᱧ ᱞᱮᱠ ᱠᱟ ᱛᱮᱫᱚ ᱚᱲᱟᱜ ᱦᱚᱲ ᱦᱮᱱᱟᱜ ᱠᱟᱠ
ᱦᱩᱸ
ᱥᱮ ᱫᱟᱫᱟ ᱦᱮᱸᱱᱟᱜ ᱟᱠᱟᱫᱮᱭᱟ ᱵᱟᱵᱟ ᱦᱮᱸᱱᱟᱜ ᱠᱟᱫ ᱠᱤᱱᱟᱹ ᱟᱫᱚ ᱚᱱᱟ ᱠᱷᱟᱹᱛᱤᱨ ᱛᱮᱫᱚ ᱤᱧ ᱫᱚ ᱟᱣᱨᱤᱧ ᱟᱬᱜᱚᱱ ᱠᱷᱟᱹᱛᱤᱨ ᱛᱮᱫᱚ ᱢᱮᱱ ᱵᱟᱲᱟ ᱟᱠᱚᱜᱮᱭᱟᱧ ᱟᱫᱚ ᱠᱚ ᱞᱟᱹᱭᱟ ᱱᱚᱣᱟ ᱠᱷᱚᱱᱟᱜ ᱟᱨ ᱛᱤᱱᱟᱹᱜ ᱵᱷᱟᱜᱮ ᱟᱨᱠᱤ ᱵᱷᱟᱜᱤ ᱦᱩᱭᱩᱜᱼᱟ? ᱪᱮᱫᱟᱜ ᱵᱟᱝ ᱦᱩᱭᱩᱜᱼᱟ? ᱟᱢ ᱦᱩᱱᱟᱹᱝ ᱫᱮᱠ ᱵᱷᱟᱞᱮ ᱱᱟᱯᱟᱭ ᱵᱷᱟᱵ ᱡᱚᱛᱚᱱ ᱡᱚᱜᱟᱣ ᱮᱭᱟᱢ ᱤᱱᱟᱹ ᱛᱟᱭᱚᱢ ᱛᱚ ᱩᱱᱤ ᱦᱚᱸᱛᱚ ᱵᱷᱟᱜᱮ ᱧᱚᱜ ᱮ ᱦᱩᱭᱩᱜ ᱟᱭ ᱥᱮ
ᱦᱳᱭ ᱦᱳᱭ
ᱚᱱᱟ ᱦᱩᱭᱩᱜ ᱟᱫᱚ ᱨᱚᱦᱚᱭ ᱜᱤᱰᱤ ᱠᱟᱫᱟᱢ ᱟᱫᱚ ᱡᱚᱠᱷᱚᱱ ᱦᱮᱦᱮᱫ ᱦᱤᱡᱩᱜᱼᱟ ᱥᱚᱢᱚᱭ ᱩᱱ ᱥᱚᱢᱚᱭ ᱦᱮᱲᱦᱮᱫ ᱵᱚᱱ ᱪᱟᱞᱟᱜᱼᱟ ᱱᱟᱥᱮᱢ ᱞᱮᱭᱟᱜ ᱤᱭᱩᱨᱤᱭᱟ ᱮᱢᱟᱜ ᱦᱩᱭᱩᱜ-ᱟ ᱥᱮ ᱥᱟᱨ ᱢᱟ ᱟᱭ ᱤᱱᱠᱟᱹᱜ ᱜᱮᱢ ᱩᱭᱦᱟᱹᱨ ᱵᱷᱟᱱᱟ ᱡᱮ ᱚᱱᱟ ᱪᱮᱫ ᱞᱮᱠᱟ ᱚᱱᱟ ᱨᱮᱱᱟᱜ ᱜᱨᱳᱛᱷ ᱧᱮᱞᱚᱜ ᱠᱟᱱᱟ ᱦᱟᱨᱟᱜ ᱠᱟᱱᱟ ᱥᱮ ᱵᱟᱝ ᱡᱷᱟᱲᱚᱜ ᱠᱟᱱᱟ ᱥᱮ ᱵᱟᱝ ᱦᱮᱸ ᱥᱮ ᱱᱤᱛᱚᱜ ᱪᱮᱫ ᱨᱟᱱ ᱮᱢᱟᱜ ᱠᱷᱟᱱ ᱫᱚ ᱚᱱᱟ ᱱᱟᱯᱟᱭᱚᱜᱼᱟ ᱢᱟᱲᱟᱝ ᱠᱷᱚᱱᱟᱜ ᱮᱢ ᱨᱳᱜᱽ ᱯᱨᱚᱛᱤᱨᱳᱜ ᱡᱩᱫᱤᱢ ᱠᱚᱨᱟᱣ ᱫᱟᱲᱮᱭᱟᱜᱼᱟ ᱥᱮ ᱵᱟᱝ ᱟᱹᱰᱤ ᱱᱟᱯᱟᱭᱚᱜᱼᱟ ᱴᱷᱤᱠ ᱥᱮ
ᱴᱷᱤᱠ ᱴᱷᱤᱠ
ᱦᱟᱥᱟ ᱛᱟᱨᱯᱚᱨᱮ ᱛᱤᱱᱟᱹᱜ ᱵᱷᱟᱜᱤᱭᱟ ᱵᱟᱝ ᱵᱷᱟᱹᱜᱤᱭᱟ ᱚᱠᱟ ᱞᱮᱠᱟ ᱛᱤᱱᱟᱹᱜ ᱰᱮᱢᱮᱡᱽ ᱠᱟᱱᱟ ᱚᱱᱟ ᱠᱚ ᱡᱷᱚᱛᱚ ᱥᱟᱱᱟᱢᱟᱜ ᱜᱮ ᱯᱚᱨᱤᱠᱠᱷᱟ ᱱᱤᱨᱤᱠᱠᱷᱟ ᱜᱟᱱᱚᱜᱼᱟ᱾
ᱛᱟᱶ ᱨᱮᱦᱚᱸ ᱵᱚᱞᱮ ᱧᱮᱞ ᱫᱚᱨᱠᱟᱨ ᱵᱚᱞᱮ ᱡᱮ ᱪᱮᱫ ᱠᱚᱣᱟᱞᱤᱴᱤ ᱨᱮᱭᱟᱜ ᱠᱟᱱᱟ ᱵᱚᱞᱮ ᱤᱛᱟᱹ ᱟᱫᱚ ᱟᱵᱚ ᱫᱚ ᱠᱳᱣᱟᱞᱤᱴᱤ ᱪᱮᱠ ᱦᱚᱸ ᱵᱟᱵᱚᱱ ᱪᱮᱫ ᱠᱟᱜᱼᱟ ᱵᱚᱞᱮ ᱡᱮ ᱡᱟᱦᱟᱸ ᱢᱟᱦᱟ ᱤ ᱤᱛᱟᱹᱵᱚᱱ ᱞᱟᱜᱟᱣ ᱪᱟᱥ ᱮᱫᱟ ᱡᱟᱦᱟᱭ ᱠᱣᱟᱞᱤᱴᱤ ᱨᱮᱭᱟᱜ ᱤᱛᱟᱹ ᱦᱚᱸ ᱞᱟᱜᱟᱣ ᱫᱚ ᱚᱠᱟᱨ ᱵᱮᱱᱟᱣᱚᱞᱮ ᱡᱮ ᱚᱱᱟ ᱫᱚ ᱡᱟᱱᱟᱢᱚᱜᱼᱟ ᱜᱨᱛᱷ ᱦᱚᱸ ᱵᱮᱥ ᱜᱮ ᱛᱚᱵᱮ ᱜᱚᱝᱠᱮ ᱟᱹᱰᱤ ᱟᱹᱰᱤ ᱥᱟᱨᱦᱟᱣ ᱟᱹᱵᱤᱱ ᱥᱟᱞᱟᱜ ᱠᱟᱛᱷᱟ ᱮᱱᱛᱮ ᱥᱚᱢᱚᱭ ᱠᱦᱚᱸ ᱦᱩᱭ ᱤᱫᱤᱜ ᱠᱟᱱ ᱛᱟᱞᱟᱝᱟ
ᱟᱪᱪᱷᱟ
ᱦᱳᱭ ᱢᱟ ᱛᱚᱵᱮ ᱡᱚᱦᱟᱨ
ᱡᱚ ᱞᱮᱠᱟ ᱛᱮᱜᱮ